ᱦᱮᱞᱳ
ᱡᱚᱦᱟᱨ ᱜᱮ ᱥᱟᱹᱜᱩᱱ ᱥᱮᱛᱟᱜ
ᱦᱚᱭ ᱥᱟᱹᱜᱩᱱ ᱥᱮᱛᱟᱜ ᱪᱮᱫ ᱞᱮᱠᱟ ᱱᱟᱯᱟᱭ ᱜᱮᱭᱟ ᱯᱮ?
ᱦᱳᱭ ᱱᱤᱛᱚᱜ ᱫᱚ ᱱᱟᱯᱟᱭ ᱵᱟᱲᱟᱜ ᱜᱮ ᱡᱚᱛᱚ ᱠᱚᱜᱮ! ᱟᱵᱮᱱ ᱜᱮ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱠᱚᱨᱮ ᱦᱚᱸ ᱡᱚᱛᱚ ᱠᱚᱜᱮ ᱱᱟᱯᱟᱭ ᱵᱟᱲᱟ ᱜᱮ ᱢᱮᱱᱟᱜ ᱠᱚᱣᱟ ᱦᱳᱭ ᱢᱚᱡᱽ ᱵᱩᱱ ᱛᱟᱦᱮᱸ ᱞᱮᱱ ᱠᱷᱟᱡ ᱜᱮ ᱱᱟᱯᱟᱭ ᱵᱚᱱ ᱛᱟᱦᱮᱸ ᱞᱮᱱ ᱠᱷᱟᱡ ᱜᱮ
ᱱᱟᱯᱟᱭ ᱦᱳᱭ ᱦᱳ ᱟᱨ ᱛᱚᱵᱮ ᱥᱤᱛᱩᱝ ᱠᱚ ᱫᱟᱜ ᱠᱚ ᱪᱮᱫ ᱞᱮᱠᱟ ᱟᱹᱵᱤᱱ ᱥᱮᱫ ᱫᱚ?
ᱟᱞᱤᱝ ᱥᱮᱫ ᱦᱚᱸ ᱟᱹᱞᱤᱝ ᱥᱮᱫ ᱫᱚ ᱥᱤᱛᱩᱝ ᱠᱚ ᱫᱟᱜ ᱠᱚᱫᱚ ᱱᱟᱦᱟᱜ ᱟᱹᱰᱤ ᱠᱟᱨᱡᱟᱠ ᱢᱮᱱᱟᱜ ᱟᱠᱟᱫᱟ᱾ ᱦᱮ ᱱᱚᱜᱼᱚᱭ ᱫᱟᱜ ᱫᱚ ᱱᱟᱦᱟᱜ ᱛᱤᱦᱤᱧ ᱟᱨ ᱦᱚᱞᱟ ᱫᱚ ᱵᱟᱭ ᱫᱟᱜ ᱠᱟᱜᱼᱟ ᱟᱫᱚ ᱢᱟᱫᱷᱮᱨ ᱦᱤᱞᱟᱹᱜᱼᱟ ᱫᱟᱜ ᱞᱮᱼᱟ᱾ ᱚᱱᱟ ᱚᱱ ᱢᱟᱫᱷᱮᱨ ᱦᱤᱞᱳᱜ ᱦᱚᱭ ᱫᱟᱜ ᱞᱮᱭᱟ ᱟᱨ ᱟᱵᱮᱱ ᱥᱮᱫ ᱫᱚ ᱪᱮᱫ ᱞᱮᱠᱟ ᱥᱤᱛᱩᱝ ᱟᱨ ᱫᱟᱜ
ᱟᱹᱞᱤᱧ ᱥᱮᱫ ᱫᱚ ᱱᱤᱛᱚᱜ ᱫᱚ ᱢᱮᱱ ᱜᱟᱱᱚᱜᱼᱟ ᱫᱟᱜ ᱫᱚ ᱵᱟᱝ ᱵᱮᱥᱤ ᱥᱮᱱ ᱯᱩᱱ ᱢᱚᱬᱮ ᱫᱤᱱ ᱠᱷᱚᱱ ᱫᱚ ᱫᱟᱜ ᱫᱚ ᱵᱚᱱᱫᱚ ᱜᱮ ᱢᱮᱱᱟᱜᱼᱟ᱾ ᱟᱨ ᱥᱤᱛᱩᱝ ᱢᱟ ᱟᱹᱰᱤ ᱡᱟᱹᱥᱛᱤ ᱜᱮ ᱟᱹᱭᱠᱟᱹᱜ ᱠᱟᱱᱟ᱾ ᱥᱤᱛᱩᱝ ᱥᱟᱶᱛᱮ ᱜᱩᱢᱟᱹᱴ ᱜᱩᱢᱟᱴ ᱦᱚᱭ ᱟᱹᱭᱠᱟᱹᱜ ᱠᱟᱱᱟ ᱱᱤᱛᱳᱜ ᱟᱨ ᱢᱤᱫ ᱜᱷᱟᱹᱲᱤᱡ ᱠᱷᱚᱱ ᱵᱟᱦᱨᱮ ᱫᱚ ᱩᱰᱩᱠ ᱦᱚ ᱩᱰᱩᱠ ᱵᱟᱭ ᱜᱟᱱᱚᱜᱼᱟ᱾
ᱦᱳᱭ ᱦᱳᱭ ᱦᱳᱭ ᱥᱟᱹᱨᱤ ᱜᱮᱵᱮᱱ ᱢᱮᱱ ᱠᱮᱜᱼᱟ ᱱᱚᱣᱟ ᱫᱚ ᱟᱨ ᱢᱤᱫ ᱜᱷᱟᱹᱲᱤ ᱯᱚᱨᱮ ᱠᱷᱟᱱ ᱫᱚ ᱱᱟᱦᱟᱜ ᱵᱟᱨᱦᱮ ᱩᱰᱩᱠ ᱫᱚ ᱵᱟᱭ ᱜᱟᱱᱚᱜᱼᱟ᱾ ᱟᱫᱚ ᱡᱟᱦᱟᱸ ᱛᱤᱭᱟᱜ ᱡᱩᱫᱤ ᱠᱟᱹᱢᱤ ᱢᱮᱱᱟᱜᱼᱟ ᱛᱟᱦᱚᱞᱮ ᱱᱤᱛ ᱨᱮᱜᱮ ᱚᱱᱟ ᱫᱚ ᱠᱩᱲᱟᱹᱣ ᱠᱟᱜ ᱦᱩᱭᱩᱜᱼᱟ ᱟᱨ ᱵᱟᱠᱷᱟᱡ ᱫᱚ ᱱᱟᱦᱟᱜ ᱛᱟᱭᱱᱚᱢ ᱛᱮ ᱩᱰᱩᱠ ᱢᱩᱥᱼᱼ ᱞᱤᱞ ᱦᱩᱸ ᱛᱟᱦᱚᱞᱮ ᱦᱳᱭ ᱨᱚᱲ ᱵᱮᱱ ᱟᱸᱡᱚᱢᱮᱫ ᱠᱟᱱ ᱜᱮᱭᱟ?
ᱦᱮᱸ ᱟᱸᱡᱚᱢ ᱫᱟᱞᱤᱧ ᱟᱸᱡᱚᱢᱮᱫᱼᱟ ᱞᱤᱧ
ᱚ ᱦᱳᱭ ᱛᱚ ᱛᱟᱦᱚᱞᱮ ᱦᱳᱭ ᱛᱟᱦᱞᱮ ᱫᱚ ᱛᱟᱦᱚᱞᱮ ᱟᱯᱮ ᱚ ᱟᱹᱛᱩ ᱨᱮᱫᱚ ᱱᱟᱦᱟᱜ ᱩᱱᱠᱩ ᱡᱟᱱᱣᱟᱨ ᱠᱚᱫᱚ ᱱᱟᱦᱟᱜ ᱪᱤᱞᱤ ᱠᱚᱯᱮ ᱟᱹᱥᱩᱞ ᱟᱹᱥᱩᱞ ᱠᱟᱜ ᱠᱚᱣᱟ ᱱᱟᱦᱟᱜ ᱱᱩᱠᱩ ᱥᱤᱢ ᱥᱩᱠᱨᱤ ᱠᱚ ᱥᱮ ᱪᱤᱞᱤ ᱠᱚ ᱩᱱᱠᱩ ᱪᱤᱞᱤ ᱠᱚᱯᱮ ᱟᱹᱥᱩᱞ ᱠᱟᱜ ᱠᱚᱣᱟ
ᱚᱱᱠᱟ ᱵᱷᱟᱵᱛᱮᱫᱚ ᱟᱹᱥᱩᱞ ᱫᱚ ᱵᱟᱹᱱᱩᱜ ᱠᱚᱣᱟ ᱡᱚᱛᱚ ᱦᱚᱲᱜᱮ ᱟᱵᱚ ᱛᱚ ᱡᱚᱛᱚ ᱜᱮ ᱱᱤᱡᱮ ᱱᱤᱡᱮ ᱚᱲᱟᱜ ᱨᱮᱵᱚᱱ ᱫᱚᱦᱚ ᱠᱚᱣᱟ᱾ ᱰᱟᱹᱝᱨᱤ, ᱢᱮᱨᱚᱢ, ᱵᱷᱤᱰᱤ, ᱛᱟᱯᱚᱨᱮ ᱥᱤᱢ ᱠᱚ ᱢᱮᱫ ᱢᱤᱫ ᱵᱟᱨ ᱚᱲᱟᱜ ᱨᱮᱫᱚ ᱥᱩᱠᱨᱤ ᱠᱚᱦᱚᱸ
ᱦᱳᱭ ᱦᱳᱭ
ᱡᱮᱢᱚᱱ ᱢᱤᱫ ᱤᱭᱟᱹ ᱠᱟᱛᱮᱫ ᱠᱚ ᱦᱟᱛᱟᱣ ᱠᱚᱣᱟ ᱢᱤᱫ ᱥᱟᱶᱛᱮ ᱚᱱᱠᱟ ᱵᱷᱟᱵᱽ ᱛᱮᱫᱚ ᱵᱟᱝ ᱠᱚ ᱤᱭᱟᱹ ᱟᱹᱛᱩ ᱨᱮᱫᱚ ᱡᱚᱛᱚ ᱚᱲᱟᱜ ᱨᱮᱜᱮ ᱡᱚᱛᱚ ᱠᱚ ᱚᱲᱟᱜ ᱨᱮᱜᱮ ᱢᱮᱱᱟᱜ ᱠᱚᱣᱟ ᱰᱟᱹᱟᱝᱨᱤ ᱫᱚ ᱡᱷᱚᱛᱚ ᱠᱚ ᱚᱲᱟᱜ ᱨᱮᱜᱮ ᱟᱨ ᱢᱮᱨᱚᱢ ᱦᱚᱸ ᱦᱚᱸ ᱢᱮᱱᱟᱜ ᱠᱚᱜᱮᱭᱟ ᱢᱟᱱᱮ ᱟᱹᱰᱤ ᱜᱟᱱ ᱚᱲᱟᱜ ᱨᱮᱱ ᱜᱮ ᱢᱮᱱᱟᱜ ᱠᱚᱜᱮᱭᱟ ᱠᱤᱱᱛᱩ ᱟᱹᱰᱤ ᱜᱟᱱ ᱚᱲᱟᱜ ᱨᱮᱫᱚ ᱢᱮᱨᱚᱢ ᱠᱚᱫᱚ ᱵᱟᱹᱱᱩᱜ ᱟᱠᱟᱫ ᱠᱚᱣᱟ ᱰᱟᱹᱝᱨᱤ ᱠᱚᱫᱚ ᱡᱷᱚᱛᱚ ᱠᱚ ᱚᱲᱟᱜ ᱨᱮᱜᱮ ᱠᱚ ᱧᱟᱢᱚᱜᱼᱟ ᱾ ᱰᱟᱝᱨᱤ ᱟᱨ ᱥᱤᱢ ᱱᱩᱠᱩ ᱠᱚᱫᱚ
ᱦᱳᱭ ᱟᱨ ᱯᱟᱨᱣᱟ ᱫᱚ ᱱᱟᱦᱟᱜ ᱩᱱᱠᱩ ᱪᱮᱬᱮ
ᱯᱟᱨᱣᱟ ᱯᱟᱨᱣᱟ ᱠᱚᱫᱚ ᱡᱚᱛᱼᱼ ᱛᱚ ᱠᱚ ᱚᱲᱟᱜ ᱨᱮᱫᱚ ᱵᱟᱹᱱᱩᱜ ᱟᱠᱟᱫ ᱠᱚᱣᱟ ᱛᱚᱵᱮ ᱠᱷᱩᱵ ᱠᱚᱢ ᱠᱚᱢ ᱚᱲᱟᱜ ᱠᱚᱨᱮᱜ ᱜᱮ ᱢᱮᱱᱟᱜ ᱠᱚᱣᱟ ᱯᱟᱣᱨᱟ ᱦᱚᱸ ᱮᱢᱱᱤ ᱛᱮᱫᱚ ᱵᱟᱝᱠᱚ ᱛᱟᱦᱮᱱᱟ ᱩᱱᱠᱩ ᱦᱚᱸ ᱢᱤᱫᱴᱤᱡ ᱱᱤᱭᱚᱢ ᱯᱟᱞᱚᱱ ᱠᱟᱛᱮᱜ ᱠᱚ ᱛᱟᱸᱦᱮᱱᱟ ᱥᱮ
ᱦᱳᱭ ᱮᱱᱛᱮᱫ ᱚᱱᱟ ᱛᱚ ᱟᱹᱞᱤᱧ ᱫᱚ ᱟᱞᱮ ᱥᱮᱫ ᱦᱚᱸ ᱱᱟᱦᱟᱸᱜ ᱩᱱᱠᱩ ᱡᱟᱱᱣᱟᱨ ᱠᱚᱫᱚ ᱱᱟᱦᱟᱸᱜ ᱞᱮ ᱟᱹᱥᱩᱞ ᱠᱟᱜ ᱠᱚᱜᱮᱭᱟ ᱱᱟᱦᱟᱸᱜ ᱢᱟᱱᱮ ᱥᱚᱵ ᱡᱚᱛᱚ ᱦᱚᱲ ᱚᱲᱟᱜ ᱨᱮ ᱱᱟᱦᱟᱜ ᱢᱮᱱᱟᱜ ᱠᱟᱜ ᱠᱚᱣᱟ ᱩᱱᱠᱩ ᱫᱚ ᱥᱤᱢ ᱥᱩᱠᱨᱤ ᱥᱮᱛᱟ ᱯᱩᱥᱤ ᱟᱨ ᱱᱩᱠᱩ ᱢᱮᱨᱚᱢ ᱵᱷᱤᱰᱤ ᱪᱮᱬᱮ ᱠᱩ ᱟᱨᱦᱚᱸ ᱜᱟᱹᱭ ᱰᱟᱝᱨᱟ ᱠᱚ ᱛᱟᱦᱚᱞᱮ ᱩᱱᱠᱩ ᱠᱚ ᱡᱷᱚᱛᱚ ᱞᱮ ᱫᱚᱦᱚᱠᱟᱫ ᱠᱚᱣᱟ ᱥᱟᱱᱟᱢ ᱜᱮᱞᱮ ᱫᱚᱦᱚ ᱟᱠᱟᱫ ᱠᱚᱣᱟ ᱱᱟᱦᱟᱜ ᱟᱫᱚ ᱩᱱᱠᱩ ᱫᱚ ᱱᱟᱦᱟᱜ ᱟᱯᱱᱟ ᱟᱯᱱᱟ ᱚᱲᱟᱜ ᱦᱟᱯᱳᱭ ᱦᱮᱸ ᱢᱟ ᱦᱮᱸ ᱢᱟ ᱨᱚᱲ ᱞᱮᱵᱮᱱ ᱟᱪᱷᱟ ᱟᱵᱮᱱ ᱞᱟᱦᱟ ᱜᱮ
ᱢᱮᱱᱮᱫ ᱟᱞᱤᱧ ᱟᱵᱚ ᱫᱚ ᱱᱤᱛᱚᱜ ᱫᱚ ᱰᱟᱹᱝᱨᱤ ᱫᱚᱦᱚ ᱫᱚ ᱡᱟᱹᱨᱩᱲ ᱠᱟᱱ ᱜᱮᱛᱟᱵᱚᱱᱟ ᱪᱮᱫᱟᱜ ᱥᱮ ᱥᱮᱛᱟᱜ ᱟᱠᱟᱱ ᱥᱮ ᱢᱩᱰᱚᱞᱤᱭᱟᱹ ᱵᱚᱱ ᱦᱮᱸᱣᱟᱱ ᱚᱲᱟᱜ ᱫᱩᱣᱟᱹᱨ ᱠᱚᱵᱚᱱ ᱜᱮᱡ ᱜᱩᱨᱤᱡᱟ ᱟᱵᱚᱣᱟᱜ ᱫᱚ ᱜᱮᱡ ᱜᱩᱨᱤᱡ ᱛᱮᱜᱮ ᱯᱷᱟᱨᱪᱟᱜ ᱟᱥᱮ ᱚᱱᱟ ᱠᱷᱟᱹᱛᱤᱨ ᱛᱮ ᱟᱵᱚ ᱫᱚ ᱰᱟᱹᱝᱜᱨᱤ ᱫᱚ ᱡᱚᱛᱚ ᱠᱚ ᱚᱲᱟᱜ ᱨᱮᱜᱮ ᱠᱚ ᱧᱟᱢᱚᱜ ᱜᱮᱭᱟ ᱦᱳᱭ ᱵᱮᱥᱮ
ᱦᱳᱭ ᱦᱳᱭ
ᱦᱮᱸ ᱦᱮᱸ
ᱦᱳᱭ ᱰᱟᱹᱝᱨᱤ ᱠᱚᱫᱚ ᱫᱚᱦᱚ ᱱᱟᱦᱟᱜ ᱵᱚᱦᱩᱛ ᱡᱟᱹᱨᱩᱨᱤ ᱜᱮᱭᱟ ᱜᱩᱨᱤᱡ ᱠᱚ ᱱᱟᱦᱟᱜ ᱫᱚᱨᱠᱟᱨ ᱛᱟᱨ ᱵᱚᱱᱟ ᱟᱨ ᱚᱱᱟ ᱜᱚᱭᱴᱷᱟ ᱠᱚᱵᱚᱱ ᱵᱮᱱᱟᱣ ᱛᱟᱦᱮᱱᱟ ᱚᱱᱟ ᱥᱮᱸᱜᱮᱞ ᱫᱷᱚᱨᱟᱣ ᱞᱟᱹᱜᱤᱫ ᱚᱱᱟ ᱠᱷᱚᱡ ᱜᱮ ᱟᱨ ᱯᱩᱡᱟᱹ ᱯᱟᱥᱟ ᱠᱚᱨᱮ ᱦᱚᱸ ᱱᱟᱦᱟᱜ ᱵᱚᱱ ᱚᱱᱟ ᱛᱮᱜᱮ ᱵᱚᱱ ᱜᱩᱨᱤᱡ ᱠᱚᱛᱮ ᱱᱟᱦᱟᱜ ᱵᱚᱱ ᱤᱭᱟᱹᱭ ᱠᱟᱱᱟ ᱵᱚᱱ ᱟᱨ ᱜᱩᱯᱤ ᱠᱚᱫᱚ ᱱᱟᱦᱟᱜ ᱱᱮᱛᱟᱨ ᱫᱚ ᱜᱟᱹᱭ ᱰᱟᱹᱝᱨᱤ ᱡᱩᱫᱤ ᱡᱩᱫᱤᱢ ᱫᱚᱦᱚᱭᱤᱫᱤ ᱠᱟᱱᱟ ᱵᱮᱱ ᱛᱟᱦᱚᱞᱮ ᱫᱚ ᱜᱩᱯᱤ ᱜᱤᱫᱽᱨᱟᱹ ᱫᱚ ᱫᱚᱨᱠᱟᱨᱚᱜ ᱠᱟᱱᱟ ᱟᱨ ᱜᱩᱯᱤ ᱜᱤᱫᱽᱨᱟᱹ ᱜᱤᱫᱽᱨᱟᱹ ᱦᱚᱸ ᱢᱚᱛ ᱩᱱᱤ ᱦᱚᱸ ᱥᱟᱨᱟ ᱵᱮᱲᱟ ᱩᱱᱤ ᱩᱱᱠᱩ ᱯᱤᱪᱷᱚᱱ ᱨᱮ ᱢᱤᱫ ᱦᱚᱲ ᱛᱟᱦᱮᱱ ᱫᱚᱨᱠᱟᱨ ᱠᱟᱱᱟ ᱛᱟᱦᱚᱞᱮ ᱜᱮ ᱢᱟᱱᱮ ᱩᱱᱤ ᱜᱤᱫᱽᱨᱟᱹ ᱩᱱᱤ ᱩᱱᱠᱩ ᱧᱮᱞ ᱠᱚᱣᱟ ᱜᱩᱯᱤ ᱠᱚᱣᱟᱭ ᱟᱹᱜᱩ ᱠᱚᱣᱟᱭ ᱛᱚᱞ ᱠᱚᱣᱟᱭ ᱟᱨᱦᱚᱸ ᱫᱚᱥᱟᱨ ᱦᱤᱞᱟᱹᱜ ᱚᱱᱠᱟ ᱜᱮ ᱢᱟᱱᱮ ᱚᱱᱟ ᱞᱟᱜᱽᱞᱮ ᱜᱮ ᱚᱱᱟ ᱡᱤᱱᱤᱥ ᱫᱚ ᱠᱚᱨᱟᱣ ᱦᱩᱭᱩᱜ ᱛᱟᱭᱟ ᱩᱱᱤ ᱫᱚ ᱫᱤᱱᱟᱹᱢ ᱜᱮ ᱚᱱᱟ ᱡᱤᱱᱤᱥ ᱠᱟᱹᱢᱤ ᱦᱩᱭᱩᱜ ᱛᱟᱭᱟ ᱢᱮᱱᱠᱷᱟᱱ ᱱᱮᱛᱟᱨ ᱠᱟᱛᱮᱫ ᱫᱚ ᱱᱟᱦᱟᱜ ᱜᱩᱯᱤ ᱜᱤᱫᱽᱨᱟᱹ ᱠᱚᱦᱚᱸ ᱵᱟᱠᱚ ᱧᱟᱢᱚᱜ ᱠᱟᱱᱟ ᱱᱟᱦᱟᱜ ᱟᱨ ᱚᱲᱟᱜ ᱠᱚᱨᱮ ᱦᱚᱸ ᱠᱟᱹᱢᱤ ᱠᱚ ᱦᱟᱱᱟ ᱱᱟᱭᱟ ᱛᱟᱦᱮᱱᱚᱜ ᱠᱟᱱ ᱛᱟᱦᱮᱱᱚᱜ ᱚᱱᱠᱟᱛᱮ ᱜᱟᱹᱭ ᱰᱟᱝᱨᱟ ᱠᱚ ᱵᱟᱹᱭ ᱵᱟᱹᱭ ᱛᱮᱵᱚᱱ ᱠᱚᱢ ᱪᱟᱵᱟᱭᱮᱫ ᱠᱚᱣᱟ ᱱᱤᱛᱚᱜ ᱢᱟ ᱱᱟᱦᱟᱜ ᱥᱤ ᱠᱚᱫᱚ ᱱᱟᱦᱟᱜ ᱴᱮᱠᱴᱚᱨ ᱠᱚᱛᱮ ᱜᱮ ᱥᱤᱜ ᱠᱟᱱᱟ ᱢᱮᱥᱤᱱ ᱠᱚ ᱛᱮᱵᱚᱱ ᱥᱤᱭᱮᱫ ᱠᱟᱱᱟ ᱠᱷᱮᱛ ᱠᱚ ᱪᱟᱥᱵᱟᱥ ᱠᱚᱨᱮ ᱢᱟ ᱥᱟᱱᱟᱢ ᱜᱟᱹᱰᱤ ᱠᱚᱜᱮ ᱵᱚᱱ ᱞᱟᱜᱟᱣᱮᱫ ᱠᱟᱱᱟ ᱱᱟᱦᱟᱜ ᱟᱨ ᱚᱱᱟ ᱠᱚᱜᱮ ᱢᱟᱵᱚᱱ ᱤᱭᱟᱹᱭᱮᱫ ᱠᱟᱱᱟ ᱜᱟᱹᱭ ᱰᱟᱝᱨᱟ ᱠᱚᱫᱚ ᱠᱚ ᱠᱚᱢ
ᱦᱮᱸ ᱠᱚᱢ ᱪᱟᱵᱟ ᱠᱟᱱᱟ ᱠᱚ ᱟᱫᱚ ᱚᱱᱮ ᱦᱤᱥᱟᱹᱵ ᱥᱩᱢᱩᱝ ᱠᱚ ᱫᱚᱦᱚ ᱠᱚᱣᱟ ᱵᱟᱨᱭᱟ ᱢᱤᱫᱴᱤᱡ ᱵᱟᱨᱭᱟ ᱤᱱᱟᱹ ᱠᱷᱚᱡ ᱡᱟᱹᱥᱛᱤ ᱫᱚ ᱵᱟᱝ ᱢᱟᱱᱮ ᱱᱤᱛᱚᱜ ᱫᱚ ᱪᱤᱠᱟᱹᱜ ᱠᱟᱱᱟ ᱛᱟᱦᱚᱞᱮ ᱠᱷᱟᱡ ᱫᱚ ᱛᱚᱞ ᱠᱟᱛᱮᱫ ᱜᱤ ᱢᱤᱫ ᱜᱷᱲᱤᱡ ᱚᱲᱟᱜ ᱦᱚᱲᱜᱮ ᱡᱟᱦᱟᱸᱭ ᱜᱮᱠᱚ ᱟᱹᱛᱤᱧ ᱟᱹᱜᱩ ᱠᱮᱫ ᱠᱚᱣᱟ ᱟᱨ ᱠᱚ ᱛᱚᱞ ᱠᱟᱜ ᱠᱚᱣᱟ ᱵᱩᱥᱩᱵ ᱠᱚ ᱜᱷᱟᱥ ᱠᱚ ᱮᱢᱟᱱ ᱛᱮᱱᱟᱜ ᱟᱹᱜᱩ ᱠᱟᱛᱮ ᱠᱚ ᱠᱷᱟᱣᱟᱣᱮᱫ ᱠᱚᱣᱟ ᱱᱤᱛᱚᱜ ᱫᱚ ᱜᱩᱯᱤ ᱜᱤᱫᱽᱨᱟᱹ ᱫᱚ ᱵᱟᱝ ᱜᱮᱠᱚ ᱧᱟᱢ ᱧᱟᱢᱚᱜ ᱠᱟᱱᱟ ᱪᱮᱫᱟᱜ ᱠᱤ ᱱᱤᱛᱚᱜ ᱡᱚᱛᱚ ᱦᱚᱲ ᱜᱮᱠᱚ ᱯᱟᱲᱦᱟᱜ ᱠᱟᱱᱟ
ᱦᱳᱭ ᱟᱨᱦᱚᱸ ᱜᱩᱯᱤ ᱵᱟᱠᱤ ᱮᱴᱟᱜ ᱡᱟᱱᱣᱟᱨ ᱢᱟ ᱱᱟᱦᱟᱜ ᱥᱮ ᱦᱩᱭᱱᱟᱠᱚ ᱟᱵᱮᱱ ᱨᱮᱱ ᱡᱮᱥᱮ ᱥᱤᱢ ᱤᱭᱟᱹ ᱥᱤᱢ ᱠᱚ ᱦᱩᱭᱱᱟ ᱥᱩᱠᱨᱤ ᱠᱚ ᱦᱩᱭᱱᱟ ᱟᱨ ᱱᱩᱠᱩ ᱢᱮᱨᱚᱢ ᱦᱩᱭᱱᱟ ᱩᱱᱠᱩ ᱠᱚᱫᱚ ᱱᱟᱦᱟᱜ ᱩᱱᱠᱩ ᱫᱚ ᱡᱩᱫᱤ ᱛᱚᱞ ᱠᱟᱠᱚ ᱠᱷᱟᱱ ᱨᱮᱦᱚᱸ ᱩᱱᱠᱩ ᱯᱟᱞᱦᱟ ᱡᱩᱫᱤ ᱛᱤᱭᱳᱜ ᱟᱹᱜᱩ ᱠᱚ ᱣᱟ ᱟᱨ ᱩᱱᱠᱩ ᱚᱸᱰᱮ ᱡᱚᱢ ᱦᱚᱪᱚ ᱠᱚᱣᱟ ᱥᱩᱠᱨᱤ ᱠᱚ ᱡᱮᱢᱚᱱ ᱦᱩᱭᱱᱟ ᱩᱱᱠᱩ ᱫᱚ ᱵᱮᱲᱦᱟᱣᱣᱟᱠᱚ ᱠᱷᱟᱡ ᱠᱷᱟᱹᱞᱤ ᱚᱸᱰᱮᱜᱮ ᱜᱩᱯᱤ ᱫᱚ ᱱᱟᱜ ᱩᱱᱠᱩ ᱠᱚᱫᱚ ᱵᱟᱝ ᱦᱩᱭᱩᱜᱼᱟ ᱱᱟ ᱦᱮᱸ ᱠᱷᱟᱹᱞᱤ ᱤᱭᱟᱹ ᱦᱩᱭᱩᱜᱼᱟ ᱢᱮᱱᱠᱷᱟᱱ ᱱᱩᱠᱩ ᱰᱟᱝᱨᱤ ᱠᱚᱫᱚ ᱱᱟᱦᱟᱜ ᱢᱮᱱᱟᱜ ᱠᱚᱣᱟ ᱡᱟᱦᱟᱸᱭ ᱩᱱᱠᱩ ᱫᱚ ᱟᱢ ᱫᱚ ᱚᱸᱰᱮ ᱫᱚ ᱵᱟᱢ ᱠᱩᱲᱟᱹᱣ ᱫᱟᱲᱮ ᱟᱠᱠᱚᱣᱟ ᱢᱤᱫ ᱡᱟᱭᱜᱟ ᱨᱮᱫᱚ ᱛᱤᱜᱩ ᱠᱟᱛᱮᱫ ᱫᱚ ᱩᱱᱠᱩ ᱫᱚ ᱜᱩᱯᱤ ᱤᱫᱤᱜ ᱜᱮ ᱦᱩᱭᱩᱜᱼᱟ ᱟᱨ ᱜᱩᱯᱤ ᱤᱫᱤ ᱞᱮᱠᱚ ᱠᱷᱟᱱ ᱜᱮ ᱩᱱᱠᱩ ᱫᱚ ᱵᱤᱜᱛᱟᱠᱚᱣᱟ ᱞᱟᱡ ᱦᱳᱭ
ᱦᱮᱸ ᱟᱨ ᱩᱱᱠᱩ ᱫᱚ ᱢᱟᱱᱮ ᱜᱩᱯᱤ ᱜᱩᱯᱤ ᱜᱮ ᱞᱟᱜᱟᱜᱼᱟ ᱢᱤᱫ ᱵᱮᱲᱟ ᱫᱚ ᱟᱲᱟᱜ ᱜᱮ ᱞᱟᱜᱟᱜᱼᱟ
ᱦᱮᱸ
ᱥᱟᱨᱟᱫᱤᱱ ᱫᱚ ᱵᱟᱝᱠᱚ ᱜᱟᱱᱚᱜᱼᱟ ᱩᱱᱠᱩ ᱫᱚ ᱢᱤᱫ ᱵᱮᱲᱟ ᱫᱚ ᱯᱷᱟᱨᱱᱟ ᱞᱮᱠᱟ ᱟᱲᱟᱜ ᱠᱚᱜᱮ ᱞᱟᱜᱟᱜᱼᱟ ᱟᱹᱛᱤᱧ ᱠᱚᱜᱮ ᱞᱟᱜᱟᱜᱼᱟ ᱟᱫᱚ ᱚᱱᱠᱟᱜᱮ ᱚᱲᱟᱜ ᱦᱚᱲ ᱠᱚ ᱜᱮ ᱠᱚ ᱢᱤᱫ ᱜᱷᱩᱲᱤᱡ ᱢᱤᱫ ᱜᱷᱩᱲᱤᱡ ᱚᱱᱠᱟᱜ ᱜᱮ ᱥᱚᱢᱚᱭᱚᱜ ᱠᱟᱱᱟ
ᱦᱳᱭ ᱟᱨ ᱜᱟᱹᱭ ᱰᱟᱝᱨᱟ ᱠᱚ ᱛᱟᱦᱮᱸᱱ ᱠᱷᱟᱱ ᱫᱚ ᱱᱟᱦᱟᱜ ᱢᱟᱱᱮ ᱢᱟᱱᱮ ᱚᱲᱟᱜ ᱨᱮ ᱡᱩᱫᱤ ᱠᱟᱹᱴᱤᱡ ᱜᱤᱫᱽᱨᱟᱹ ᱠᱚᱠᱚ ᱛᱟᱦᱮᱱᱟ ᱱᱩᱠᱩ ᱱᱟᱦᱟᱜ ᱩᱱᱠᱩ ᱛᱚᱣᱟ ᱠᱚ ᱱᱟᱦᱟᱜ ᱩᱱᱠᱩ ᱜᱟᱹᱭ ᱰᱟᱝᱨᱟ ᱠᱚᱠᱚ ᱦᱚᱯᱚᱱ ᱞᱮᱱᱠᱷᱟᱡ ᱫᱚ ᱜᱟᱹᱭ ᱠᱚᱠᱚ ᱦᱚᱯᱚᱱ ᱞᱮᱱᱠᱷᱟᱡ ᱫᱚ ᱱᱟᱦᱟᱜ ᱛᱚᱣᱟ ᱠᱚ ᱚᱲᱟᱜ ᱨᱮᱜᱮ ᱦᱩᱭᱩᱜᱼᱟ ᱛᱮ ᱢᱟᱱᱮ ᱟᱥᱟᱱ ᱵᱚᱞᱮ ᱫᱚᱩᱦᱟᱹᱣ ᱠᱮᱫᱮᱟᱢ ᱟᱨ ᱛᱚᱣᱟ ᱠᱚᱢ ᱪᱚᱸᱫᱟ ᱵᱟᱲᱟ ᱠᱮᱫᱟᱢ ᱧᱩ ᱵᱟᱲᱟ ᱠᱮᱫᱟ᱾ ᱫᱟᱹᱤ ᱠᱚᱢ ᱫᱚᱦᱚ ᱫᱟᱲᱮᱭᱟᱜᱼᱟ᱾
ᱦᱳᱭ! ᱥᱟᱱᱟᱢ ᱠᱤᱪᱷᱩ ᱜᱮ ᱦᱩᱭᱩᱜᱼᱟ ᱟᱫᱚ ᱚᱲᱟᱜ ᱨᱮᱱ ᱠᱚᱜᱮ ᱱᱩᱠᱩ ᱜᱚ ᱛᱚᱠᱚ ᱠᱚ ᱜᱮᱮ ᱩᱱᱠᱩ ᱜᱮᱮ ᱮᱠᱴᱩ ᱥᱚᱢᱚᱭ ᱠᱟᱛᱮᱫ ᱛᱟᱦᱮᱱ ᱠᱷᱟᱡ ᱫᱚ ᱩᱱᱠᱩ ᱠᱚᱜᱮ ᱠᱚ ᱟᱲᱟᱜ ᱵᱟᱲᱟ ᱠᱚᱣᱟ᱾
ᱦᱮᱸ
ᱜᱤᱫᱽᱨᱟᱹ ᱠᱚᱫᱚ ᱱᱮᱛᱟᱨ ᱫᱚ ᱵᱟᱝ ᱠᱚ ᱟᱸᱡᱚᱢᱮᱫᱟ ᱛᱚ ᱜᱤᱫᱽᱨᱟᱹ ᱠᱚᱫᱚ ᱤᱥᱠᱩᱞ ᱠᱚᱠᱚ ᱪᱟᱞᱟᱜ ᱠᱟᱱ ᱛᱮᱫᱚ ᱩᱱᱠᱩ ᱠᱚᱫᱚᱫᱚ ᱚᱱᱟ ᱠᱚ ᱠᱟᱹᱢᱤ ᱠᱚᱫᱚ ᱩᱱᱠᱩ ᱫᱚ ᱵᱟᱝ ᱠᱚ ᱟᱸᱡᱚᱢᱮᱫᱟ ᱱᱮᱛᱟᱨ ᱫᱚ ᱟᱫᱚ ᱢᱤᱫ ᱜᱷᱟᱹᱲᱤᱡ ᱚᱱᱠᱟ ᱠᱚ ᱥᱚᱢᱚᱭᱚᱜ ᱠᱷᱟ ᱫᱚᱠᱚ ᱟᱸᱡᱚᱢ ᱜᱮᱭᱟ᱾
ᱦᱳᱭ ᱟᱨ ᱟᱹᱞᱤᱧᱟᱜ ᱦᱩᱫᱤᱥ ᱫᱚ ᱱᱚᱣᱟ ᱠᱟᱱᱟ ᱡᱮ ᱢᱤᱫᱴᱮᱱ ᱜᱤᱫᱽᱨᱟᱹ ᱡᱚᱠᱷᱚᱱᱮ ᱠᱟᱹᱴᱤᱡ ᱜᱮᱭᱟ ᱛᱚ ᱩᱱᱤ ᱫᱚ ᱢᱤᱫᱴᱟᱝ ᱩᱱᱤ ᱫᱚ ᱚᱱᱟᱠᱚ ᱢᱟᱡᱷᱮ-ᱵᱟᱡᱷᱮ ᱠᱟᱹᱢᱤ ᱨᱮᱫᱚ ᱵᱟᱝ ᱞᱟᱜᱟᱣ ᱫᱚᱨᱠᱟᱨ ᱠᱟᱱᱟ ᱩᱱᱤ ᱫᱚ ᱱᱟᱦᱟᱜ ᱱᱤᱛ ᱱᱤᱛᱚᱜ ᱫᱚ ᱪᱮᱫᱚᱜ ᱨᱮᱭᱟᱜ ᱥᱚᱢᱚᱭ ᱠᱟᱱ ᱛᱟᱭᱟ ᱩᱱᱤ ᱫᱚ ᱱᱟᱦᱟᱜ ᱤᱥᱠᱩᱞ ᱠᱚ ᱯᱟᱲᱦᱟᱜ ᱠᱚ ᱟᱨ ᱦᱟᱸᱜ ᱢᱟᱡᱷᱮ ᱥᱟᱡᱮ ᱱᱟᱦᱟᱜ ᱚᱱᱠᱟ ᱚᱱᱠᱟ ᱫᱚ ᱠᱩᱞᱤ ᱦᱩᱭᱩᱜ ᱜᱮᱭᱟ, ᱱᱟᱦᱟᱜ ᱠᱟᱹᱢᱤ ᱞᱟᱹᱜᱤᱫ ᱦᱚᱸ ᱟᱫᱚ ᱱᱟᱦᱟᱜ ᱩᱱᱟᱹᱜ ᱡᱳᱨ ᱫᱚ ᱱᱟᱦᱟᱜ ᱵᱟᱝᱜᱮ
ᱩᱱᱟᱹᱜ ᱡᱳᱨ ᱫᱚ ᱵᱟᱝ ᱦᱳᱭ
ᱦᱮᱸ
ᱟᱫᱚ ᱱᱤᱛᱚᱜ ᱫᱚ ᱩᱱᱠᱩ ᱜᱚᱜᱚ ᱠᱚ ᱜᱚᱜᱚ ᱛᱟᱠᱚ ᱠᱚ ᱵᱟᱵᱟ ᱛᱟᱠᱚ ᱠᱚ ᱱᱩᱠᱩ ᱠᱚᱜᱮ ᱡᱟᱦᱟᱸᱭ ᱠᱚᱫᱚ ᱯᱷᱟᱸᱠᱟ ᱜᱮᱠᱚ ᱛᱟᱦᱮᱱᱟ ᱥᱮ ᱩᱱᱟᱹᱜ ᱜᱟᱱ ᱠᱟᱹᱢᱤ ᱪᱟᱯ ᱦᱚᱸ ᱵᱟᱠᱚ ᱫᱟᱲᱮᱭᱟᱜᱼᱟ᱾ ᱩᱱᱠᱩ ᱠᱚᱜᱮ ᱢᱤᱫ ᱜᱷᱲᱤ ᱢᱤᱫ ᱜᱷᱲᱤᱡ ᱧᱮᱞ᱾ ᱥᱚᱸᱜᱮ ᱛᱮᱠᱚ ᱤᱫᱤ ᱠᱟᱠᱚᱣᱟ ᱚᱱᱟ ᱠᱷᱟᱹᱛᱤᱨ ᱨᱮᱫᱚ ᱤᱠᱷᱟᱭᱟᱜ ᱫᱚ ᱦᱚᱭᱛᱚ ᱵᱟᱝᱠᱚ ᱰᱟᱝᱝᱨᱤ ᱠᱚᱫᱚ ᱵᱟᱠᱚ ᱠᱩᱫᱟᱹ ᱫᱟᱲᱮᱭᱟᱠᱚᱣᱟ ᱵᱚᱭᱚᱥ ᱦᱚᱲ ᱦᱚᱸ ᱥᱮ ᱛᱚ ᱟᱨ ᱢᱤᱫ ᱥᱟᱛᱮ ᱠᱚ ᱤᱫᱤ ᱠᱟᱠᱚᱣᱟ ᱚᱱᱟ ᱛᱮᱫᱚ ᱱᱚᱛᱮ ᱫᱚ ᱥᱩᱵᱤᱫᱷᱟᱜ ᱜᱮᱭᱟ᱾
ᱦᱳᱭ ᱟᱨ ᱟᱛᱳ ᱨᱮᱫᱚ ᱱᱟᱦᱟᱜ ᱩᱱᱠᱩ ᱜᱩᱯᱤ ᱠᱚᱫᱚ ᱱᱟᱦᱟᱜ ᱥᱚᱢᱟᱱ ᱢᱤᱞᱟᱹᱣ ᱛᱮᱠᱚ ᱜᱩᱯᱤ ᱠᱚ ᱛᱟᱦᱮᱱ ᱛᱮ ᱟᱹᱰᱤ ᱢᱚᱸᱡᱽ ᱨᱟᱹᱥᱠᱟᱹ ᱜᱮ ᱟᱹᱭᱠᱟᱹᱜ ᱛᱟᱦᱮᱱᱟ ᱢᱤᱞᱟᱹᱣ ᱠᱟᱛᱮ ᱠᱚ ᱤᱫᱤ ᱠᱚᱣᱟ ᱟᱨ ᱟᱫᱩ ᱟᱪᱩᱨ ᱞᱟᱹᱜᱤᱫ ᱦᱚᱸ ᱚᱠᱚᱭ ᱫᱤᱠᱠᱚᱛ ᱫᱚ ᱵᱟᱝ ᱛᱟᱦᱮᱱᱟ ᱜᱳᱞᱛᱮ ᱪᱟᱨᱚ ᱥᱟᱭᱤᱰ ᱦᱚᱲ ᱠᱚ ᱛᱟᱦᱮᱱᱚᱜᱼᱟ᱾ ᱦᱟᱱᱦᱟ ᱯᱟᱦᱴᱟ ᱱᱚᱣᱟ ᱯᱟᱦᱴᱟ᱾ ᱡᱚᱛᱚ ᱯᱟᱦᱴᱟ ᱜᱮ ᱱᱟᱦᱟᱜ ᱦᱚᱲ ᱠᱚ ᱛᱟᱦᱮᱱ ᱛᱮ ᱚᱰᱮ ᱜᱩᱯᱤᱨᱟᱜ ᱥᱟᱱ ᱛᱟᱦᱮᱱᱟ
ᱟᱥᱟᱱ ᱛᱟᱦᱮᱱᱟ ᱦᱳᱭ᱾
ᱦᱮᱸ
ᱟᱫᱚ ᱜᱩᱯᱤ ᱦᱚᱸ ᱱᱚᱜᱼᱚ ᱱᱚᱣᱟ ᱪᱟᱥ ᱥᱚᱢᱚᱭ ᱜᱮ ᱮᱠᱴᱩ ᱠᱟᱹᱴᱤᱡ ᱫᱚ ᱢᱟᱱᱮ ᱠᱚ ᱠᱚᱥᱴᱚᱜᱼᱟ᱾ ᱵᱟᱠᱷᱟᱡ ᱫᱚ ᱦᱩᱲᱩ ᱠᱚ ᱨᱟᱠᱟᱵ ᱦᱩᱭᱮᱱ ᱠᱷᱟᱡ ᱫᱚ ᱟᱫᱚ ᱩᱱᱫᱚ ᱩᱱᱟᱹᱜ ᱜᱟᱱ ᱫᱚ ᱵᱟᱝ ᱠᱚᱥᱴᱚ ᱦᱩᱭᱩᱜ ᱛᱟᱠᱚᱣᱟ ᱤᱫᱤ ᱠᱟᱛᱮᱮᱫ ᱵᱟᱹᱭᱦᱟᱹᱲ ᱨᱮ ᱤᱫᱤ ᱠᱟᱛᱮᱮᱫ ᱠᱚ ᱦᱚᱨᱚᱜ ᱠᱟᱠᱚ ᱞᱮᱠᱷᱟᱡ ᱜᱮ ᱫᱟᱨᱮ ᱩᱢᱩᱞ ᱨᱮ ᱫᱩᱲᱩᱵ ᱠᱟᱛᱮᱜ ᱦᱚᱨᱚ ᱞᱮᱠᱷ ᱠᱷᱟᱭᱜᱮ ᱩᱱᱫᱚ ᱵᱟᱝ ᱛᱟᱦᱮᱱᱟ ᱪᱟᱥ ᱟᱵᱟᱫ ᱠᱚᱫᱚ ᱛᱟᱦᱞᱮ ᱚᱱᱟ ᱛᱮᱫᱚ ᱴᱷᱤᱠ ᱜᱮ ᱡᱮ ᱩᱱᱟᱹᱜ ᱜᱟᱱ ᱫᱚ ᱵᱟᱝᱠᱚ ᱩᱱ ᱥᱚᱢᱚᱭ ᱫᱚ ᱵᱟᱝ ᱠᱚ ᱠᱚᱥᱴᱚᱜᱼᱟ ᱟᱨ ᱱᱤᱛᱚᱜ ᱜᱷᱟᱹᱲᱤᱡ ᱫᱚ
ᱟᱫᱚ ᱠᱟᱛᱷᱟ ᱫᱚ ᱦᱳᱭ ᱢᱟᱱᱮ ᱱᱚᱝᱠᱟᱭᱮᱱᱟ ᱡᱮ ᱡᱟᱦᱟᱸ ᱥᱮᱫ ᱡᱩᱫᱤ ᱪᱟᱥ ᱦᱩᱭᱩᱜ ᱠᱟᱱᱟ ᱛᱟᱦᱚᱞᱮ ᱫᱚ ᱚᱱᱟ ᱥᱚᱢᱚᱭ ᱫᱚ ᱱᱟᱟᱜ ᱚᱱᱟ ᱪᱟᱥ ᱠᱟᱹᱢᱤ ᱨᱮᱫᱚ ᱰᱟᱝᱨᱤ ᱜᱟᱹᱭ ᱠᱚᱫᱚ ᱦᱟᱜ ᱠᱷᱮᱛ ᱠᱚᱨᱮ ᱠᱚᱜᱮ ᱥᱮ ᱴᱟᱺᱰᱤ ᱠᱚᱨᱮ ᱜᱮ ᱱᱟᱦᱟᱜ ᱠᱚ ᱛᱤᱧ ᱛᱟᱦᱮᱱᱟ ᱟᱫᱚ ᱡᱟᱦᱟᱸ ᱠᱚᱨᱮ ᱡᱩᱫᱤ ᱴᱟᱺᱰᱤ ᱠᱚ ᱵᱟᱹᱱᱩᱜ ᱠᱟᱫᱟ ᱱᱟᱦᱟᱜ ᱛᱚ ᱚᱱᱟ ᱠᱚᱨᱮ ᱫᱚ ᱮᱱᱛᱮᱫ ᱠᱷᱮᱛ ᱠᱚᱨᱮ ᱜᱮ ᱟᱨ ᱠᱷᱮᱛ ᱨᱮᱢᱟ ᱱᱮᱛᱟᱨ ᱫᱤᱱ ᱢᱟᱵᱚᱱ ᱪᱟᱥᱮᱫ ᱠᱟᱱ ᱛᱟᱦᱚᱞᱮ ᱞᱴᱩ ᱞᱟᱴᱩ ᱴᱟᱺᱰᱤ ᱥᱮ ᱵᱩᱨᱩ ᱵᱤᱨ ᱫᱤᱥᱚᱢ ᱠᱚ ᱡᱩᱫᱤ ᱡᱩᱤ ᱢᱮᱱᱟᱜ ᱠᱷᱟᱡ ᱫᱚ ᱚᱱᱛᱮᱱ ᱠᱚ ᱦᱚᱲ ᱫᱚ ᱟᱹᱰᱤ ᱟᱥᱟᱱ ᱛᱮ ᱵᱩᱨᱩ ᱞᱟᱫᱟ ᱞᱟᱜᱟᱫᱮᱜ ᱜᱚᱫ ᱠᱟᱠᱚᱣᱟ ᱵᱩᱨᱩ ᱠᱚᱨᱮ ᱱᱟᱦᱟᱜ ᱵᱟᱥ ᱟᱨ ᱪᱟᱥ ᱠᱟᱹᱢᱤ ᱨᱮ ᱱᱩᱠᱩ ᱠᱚ ᱞᱟᱜᱟᱜᱼᱟ᱾
ᱦᱮᱸ ᱚᱱᱠᱟ ᱠᱚᱫᱚ ᱵᱟᱝ ᱪᱟᱥᱮᱨ ᱫᱤᱱ ᱫᱚ ᱠᱟᱹᱴᱤᱡ ᱫᱚ ᱠᱚᱥᱴᱚ ᱜᱮ ᱦᱩᱭᱩᱜᱼᱟ ᱩᱱᱫᱚ ᱚᱱᱠᱟᱜᱮ ᱡᱟᱦᱟᱸᱟᱭ ᱯᱟᱭ ᱵᱟᱲᱜᱮ ᱠᱚ ᱛᱟᱲᱤ ᱠᱚ ᱢᱮᱱᱟᱜᱼᱟ ᱚᱱᱟ ᱠᱚᱨᱮ ᱜᱮ ᱛᱚᱞ ᱵᱟᱲᱟᱜ ᱥᱮ ᱜᱷᱟᱸᱥ ᱠᱚ ᱟᱹᱜᱩ ᱵᱟᱲᱟ ᱠᱟᱛᱮ ᱵᱩᱥᱩᱵ ᱠᱚ ᱮᱢ ᱠᱟᱛᱮᱜ ᱜᱮ ᱫᱚ ᱚᱱᱠᱟ ᱠᱟᱛᱮᱫ ᱜᱮ ᱫᱚᱦᱚ ᱠᱚ ᱦᱩᱭᱩᱜᱼᱟ
ᱦ
ᱫᱟᱲᱮ ᱠᱚ ᱵᱟᱝ ᱛᱟᱦᱮᱸᱞᱮᱱ ᱠᱷᱟᱡ ᱫᱚ
ᱦᱳᱭ ᱚᱱᱟ ᱢᱟ ᱠᱟᱱ ᱜᱮ ᱟᱨ ᱱᱟᱦᱟᱜ ᱵᱩᱥᱩᱵ ᱠᱚ ᱡᱟᱦᱟᱸ ᱢᱟᱨᱮ ᱥᱮᱨᱢᱟ ᱨᱮᱱᱟᱜ ᱵᱩᱥᱩᱵ ᱠᱚ ᱡᱩᱫᱤ ᱛᱟᱦᱮᱱ ᱠᱟᱱᱟ ᱵᱟᱧᱪᱟᱣ ᱠᱟᱱᱟ ᱚᱱᱟ ᱠᱚᱜᱮ ᱱᱟᱦᱟᱜ ᱜᱮᱫ ᱠᱟᱛᱮᱫ ᱡᱚᱢ ᱦᱚᱪᱚ ᱠᱚ ᱦᱩᱭᱩᱜᱼᱟ ᱚᱱᱟ ᱢᱤᱫ ᱵᱮᱞᱟ ᱫᱚ ᱡᱩᱫᱤ ᱩ ᱩᱰᱩᱠ ᱵᱟᱝ ᱦᱩᱭᱩᱜ ᱠᱷᱟ ᱫᱚ ᱱᱟᱦᱟᱜ ᱟᱫᱚ ᱚᱱᱟ ᱜᱚᱲᱟ ᱠᱚᱨᱮ ᱜᱮ ᱮᱢ ᱵᱟᱲᱟᱛᱮᱫ ᱩᱱᱠᱩ ᱱᱟᱦᱟᱜ ᱚ ᱚᱸᱰᱮ ᱠᱷᱚᱡ ᱜᱮᱠᱚ ᱩᱱᱠᱩ ᱟᱠᱚ ᱠᱚᱠᱚ ᱡᱚᱢᱵᱤᱜᱼᱟ ᱦᱟᱸᱜ ᱱᱟᱦᱟᱜ ᱦᱳᱭ
ᱦᱳᱭ ᱡᱚᱢ ᱚᱱᱟ ᱠᱚ ᱢᱮᱥᱟᱢᱤᱥᱤ ᱛᱟᱯᱚᱨᱮ ᱜᱷᱟᱥ ᱱᱤᱛᱚᱜ ᱫᱚ ᱟᱲᱮ ᱠᱚᱨᱮ ᱱᱤᱛᱚᱜ ᱫᱚ ᱵᱟᱢ ᱢᱟᱱᱮ ᱡᱚᱠᱷᱚᱡ ᱦᱩᱲᱩ ᱠᱚ ᱫᱟᱨᱮᱫ ᱛᱟᱵᱚᱱᱟ ᱛᱚᱠᱷᱚᱡ ᱫᱚ ᱱᱟᱦᱟᱜ ᱜᱷᱟᱥ ᱠᱚ ᱟᱲᱮ ᱠᱚᱨᱮᱜ ᱦᱩᱭᱩᱜ ᱛᱟᱦᱮᱱ ᱜᱮᱭᱟ ᱚᱱᱟ ᱠᱚ ᱢᱤᱫ ᱤᱭᱟᱹ ᱠᱟᱜᱼᱟ ᱢᱟᱱᱮ ᱫᱤᱱᱟᱹᱢ ᱦᱤᱞᱳᱜ ᱠᱚᱢ ᱠᱚᱢ ᱟᱹᱜᱩ ᱵᱟᱲᱟ ᱠᱟᱛᱮᱫ ᱵᱩᱥᱩᱵ ᱦᱚᱸᱛᱚ ᱩᱱᱫᱚ ᱪᱚ ᱪᱟᱵᱟᱜ ᱥᱚᱢᱚᱭ ᱥᱮ ᱵᱩᱥᱩᱵ ᱦᱚᱸ ᱩᱱᱟᱹᱜ ᱫᱚ ᱵᱟᱝ ᱛᱟᱦᱮᱱᱟ
ᱟ ᱥᱮᱫᱟᱭ ᱫᱚ ᱦᱳᱭ ᱠᱤᱪᱷᱩ ᱵᱚᱪᱷᱚᱨ ᱞᱟᱦᱟᱨᱮ ᱢᱟᱱᱮ ᱢᱟᱱᱮ ᱱᱚᱜᱼᱚ ᱱᱚᱝᱠᱟ ᱢᱟᱱᱮ ᱟᱞᱮ ᱫᱤᱥᱚᱢ ᱥᱮᱫ ᱤᱧ ᱧᱮᱞ ᱞᱮᱜᱼᱟ ᱡᱮ ᱚᱱᱟ ᱯᱤᱰᱷᱟᱹ ᱵᱟᱝ ᱛᱟᱦᱮᱱᱟ ᱚᱱᱟ ᱵᱟᱹᱭᱦᱟᱹᱲ ᱠᱷᱮᱛ ᱯᱤᱰᱷᱟᱹ ᱟᱫᱚ ᱠᱟᱹᱴᱤᱡ ᱠᱟᱹᱴᱤᱡ ᱜᱤᱫᱽᱨᱟᱹ ᱠᱚ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱫᱟᱛᱨᱚᱢ ᱠᱚᱠᱚ ᱤᱫᱤᱭᱮᱫ ᱠᱟᱱ ᱛᱟᱦᱮᱱᱟ ᱟᱨ ᱢᱤᱫᱴᱮᱱ ᱵᱚᱨᱟ ᱤᱫᱤᱭᱮᱫ ᱠᱟᱱ ᱛᱟᱦᱮᱱᱟ ᱟᱫᱚ ᱚᱱᱟ ᱨᱮᱫᱚ ᱠᱚ ᱜᱮᱫ ᱡᱟᱨᱣᱟᱭᱮᱱᱟ ᱦᱟᱸᱜ ᱟᱨᱠᱚ ᱵᱷᱚᱨᱟᱣ ᱡᱟᱣᱨᱟᱭᱟ ᱦᱟᱸᱜ ᱚᱱᱟ ᱞᱟᱹᱴᱩ ᱞᱟᱹᱴᱩ ᱜᱷᱟᱥ ᱠᱚ ᱟᱨ ᱱᱟᱜ ᱩᱱᱠᱩ ᱡᱟᱦᱟᱸᱭ ᱠᱚᱴᱷᱮᱡᱽ ᱵᱤᱛᱠᱤᱞ ᱠᱚ ᱠᱟᱰᱟ ᱠᱚ ᱜᱟᱹᱭ ᱰᱟᱝᱨᱤ ᱠᱚ ᱢᱮᱱᱟᱜ ᱠᱚᱣᱟ ᱩᱱᱠᱩ ᱠᱚ ᱟᱹᱜᱩᱠᱚ ᱛᱟᱦᱮᱱᱟ ᱟᱨ ᱯᱚᱭᱥᱟ ᱚᱱᱟ ᱵᱚᱫᱚᱞ ᱛᱮᱠᱚ ᱟᱠᱷᱨᱤᱧ ᱛᱟᱦᱮᱱᱟ ᱟᱫᱚ ᱱᱟᱦᱟᱜ ᱱᱚᱜᱼᱚ ᱱᱚᱝᱠᱟ ᱦᱩᱭᱩᱜ ᱠᱟᱱ ᱛᱟᱦᱮᱱᱟ ᱟᱫᱚ ᱱᱮᱛᱟᱨ ᱫᱚ ᱱᱟᱦᱟᱜ ᱚᱱᱟ ᱠᱚᱫᱚ ᱟ ᱜᱷᱟᱥ ᱠᱚ ᱠᱚᱢ ᱵᱟᱲᱟᱭᱮᱱ ᱛᱮ ᱥᱮ ᱤᱭᱟᱹ ᱵᱟᱲᱟᱭᱮᱱᱛᱮ ᱮ ᱦᱟᱱᱛᱮ ᱱᱟᱛᱮ ᱚᱱᱟ ᱤᱭᱟᱹᱛᱮ ᱵᱟᱝ ᱵᱟᱝᱜᱮ ᱧᱟᱢᱚᱜ ᱠᱟᱱᱟ ᱱᱮᱛᱟᱨ ᱫᱚ ᱚᱱᱠᱟ ᱫᱚ
ᱚ ᱟᱞᱮ ᱥᱮᱱ ᱫᱚ ᱚᱱᱠᱟ ᱠᱟᱛᱷᱟ ᱫᱚ ᱵᱟᱝ ᱟᱞᱮ ᱥᱮᱱ ᱫᱚ ᱦᱩᱸ ᱡᱟᱦᱟᱸᱭ ᱟᱭᱟᱜ ᱠᱟᱱ ᱛᱟᱭᱟ ᱡᱮ ᱟᱭᱟᱜ ᱯᱤᱰᱟᱹ ᱠᱟᱱ ᱛᱟᱭᱟ ᱛᱮ ᱡᱟᱦᱟᱸᱭᱟᱜ ᱠᱷᱮᱛ ᱨᱮᱱᱟᱜ ᱦᱮᱸ ᱥᱮ ᱩᱱᱤ ᱫᱚ ᱟᱭᱟᱜ ᱤᱨ ᱟᱭ ᱡᱟᱦᱟᱸ ᱥᱮᱫ ᱥᱟᱺᱜᱤᱧ ᱥᱮᱫ ᱵᱟᱭ ᱥᱮᱱ ᱫᱟᱲᱮᱭᱟᱜᱼᱟ ᱚᱱᱟ ᱠᱚᱨᱮᱜ ᱦᱚᱲ ᱦᱚᱸᱠᱚ ᱤᱨ ᱜᱮᱭᱟ ᱚᱱᱠᱟ ᱜᱮ ᱧᱮ ᱧᱟᱢ ᱫᱚ ᱧᱟᱢᱚᱜ ᱛᱟᱦᱮᱱ ᱜᱮᱭᱟ ᱟᱨ ᱚᱱᱠᱟ ᱪᱷᱚᱴᱚ ᱠᱷᱟᱴᱚ ᱴᱟᱹᱰᱤ ᱠᱚᱦᱚᱸ ᱢᱮᱱᱟᱜ ᱛᱮᱫᱚ ᱢᱤᱫ ᱜᱷᱩᱲᱤᱡ ᱚᱱᱟ ᱠᱚᱨᱮ ᱠᱚ ᱤᱫᱤ ᱠᱚᱣᱟ ᱟᱨ ᱟᱫᱚ ᱞᱟᱹᱴᱩ ᱟᱹᱛᱩ ᱨᱮᱱ ᱰᱟᱹᱝᱨᱤ ᱫᱚ ᱟᱹᱰᱤ ᱜᱟᱱ ᱜᱮᱠᱚ ᱥᱟᱸᱜᱮᱜᱼᱟ ᱥᱮ ᱡᱚᱛᱚ ᱚᱲᱟᱜ ᱨᱮᱱ ᱡᱩᱫᱤ ᱵᱟᱨᱭᱟ ᱠᱟᱛᱮ ᱦᱮᱸ ᱞᱟᱝ ᱥᱮ ᱟᱨᱚ ᱢᱮᱨᱚᱢ
ᱦᱳᱭ ᱢᱟ ᱛᱟᱦᱚᱞᱮ ᱛᱚᱵᱮ ᱫᱚ ᱚᱠᱛᱚ ᱱᱟᱦᱟᱜ ᱱᱚᱜᱼᱚᱭ ᱠᱩᱞᱟᱹᱣᱮᱱ ᱛᱟᱞᱟᱝᱟ ᱱᱟᱦᱟᱜ ᱛᱚᱵᱮ ᱟᱹᱰᱤ ᱱᱟᱯᱟᱭ ᱜᱟᱞᱢᱟᱨᱟᱣ ᱠᱟᱛᱮᱫ ᱦᱳᱭ ᱦᱮᱸ ᱢᱟ ᱛᱟᱦᱚᱞᱮ ᱦᱮᱸ ᱢᱟ ᱛᱟᱦᱚᱞᱮ ᱡᱚᱦᱟᱨ ᱜᱮ